ᱦᱮᱞᱳ
ᱡᱚᱦᱟᱨ ᱜᱮ
ᱦᱩᱸ ᱜᱚᱝᱠᱮ ᱡᱚᱦᱟᱨ ᱜᱮ
ᱨᱚᱲ ᱠᱚ ᱢᱚᱡᱽ ᱜᱮ ᱟᱸᱡᱚᱢᱚᱜ ᱠᱟᱱᱟ ᱦᱚᱸ ᱱᱟᱯᱟᱭ ᱵᱟᱲᱟ ᱜᱮ
ᱦᱮᱸ
ᱟᱨ ᱨᱟᱥ ᱛᱟᱹᱵᱤᱱ ᱫᱚ
ᱚᱸ ᱦᱩᱸ ᱟᱞᱤᱧ ᱦᱚᱸ ᱱᱟᱯᱟᱭ ᱵᱟᱲᱟ ᱜᱮ
ᱨᱚᱨ ᱫᱚ ᱟᱸᱡᱚᱢᱚᱜ ᱠᱟᱱᱟ ᱥᱮ ᱯᱩᱥᱴᱟ. ᱣ ᱥᱟ. ᱦᱤᱡ
ᱩᱻ ᱠᱟᱹᱴᱤᱡ ᱢᱚᱴᱟᱢᱩᱴᱤ ᱱᱟᱯᱟᱭ ᱧᱚᱜ ᱜᱮ ᱧᱟᱢᱚᱜ ᱠᱟᱱᱟ ᱴᱷᱤᱠ
ᱪᱮᱫ ᱠᱚ ᱵᱤᱱ ᱪᱤᱠᱟᱹ ᱵᱟᱲᱟᱭᱮᱫ ᱛᱟᱦᱚᱞᱮ
ᱦᱚᱲᱢᱚ ᱠᱚ ᱡᱤᱣᱤ ᱠᱚ ᱱᱟᱯᱟᱭ ᱜᱮᱛᱚ
ᱮᱠᱫᱚᱢ ᱦᱚᱸ ᱱᱟᱯᱟᱭ ᱜᱮ ᱪᱮᱫ ᱠᱚᱵᱮᱱ ᱪᱤᱠᱟᱹ ᱵᱟᱲᱟᱭᱮᱫ-ᱟ ᱛᱟᱦᱚᱞᱮ
ᱩᱦᱸ ᱦᱮᱸ ᱪᱮᱫ ᱠᱚ ᱵᱚᱞᱛᱮᱧ ᱱᱤᱛ ᱫᱚ ᱱᱟᱜ ᱢᱮᱱᱟᱜ ᱞᱤᱧ ᱜᱮᱭᱟ ᱱᱚᱣᱟ ᱩᱢᱟᱹᱨ ᱨᱮᱫᱚ ᱠᱟᱹᱴᱤᱡ ᱚᱞᱚᱜ ᱯᱟᱲᱦᱟᱣ ᱦᱩᱭᱩᱜ ᱠᱟᱱᱟ
ᱟᱫᱚ ᱵᱟᱦᱨᱮ ᱠᱚᱥᱮᱱ ᱥᱮ ᱚᱲᱟᱜ ᱠᱚ ᱨᱮ ᱦᱮᱱᱟᱜ ᱵᱤᱱᱟ
ᱦᱮᱸ ᱟᱹᱞᱤᱧ ᱫᱚ ᱟᱜ ᱵᱟᱭᱨᱮ ᱨᱮᱜᱮ ᱢᱮᱱᱟᱜ ᱞᱤᱧᱟᱹ
ᱚ
ᱦᱳᱭ
ᱮ ᱫᱟᱜ ᱡᱟᱹᱯᱩᱫ ᱠᱚᱫᱚ ᱪᱮᱫ ᱞᱮᱠᱟ ᱛᱟᱦᱚᱞᱮ ᱚᱱᱛᱮ ᱫᱚ
ᱦᱮᱸ ᱫᱟᱜ ᱡᱟᱹᱯᱩᱫ ᱠᱚ ᱦᱩᱭᱮᱱ ᱜᱮᱭᱟ ᱟᱹᱰᱤ ᱜᱟᱱ ᱜᱮ ᱦᱚᱞᱟ ᱯᱚᱨᱡᱚᱱᱛᱚ ᱰᱮᱴ ᱛᱟᱦᱮᱸ ᱠᱟᱱᱟ ᱛᱚ ᱢᱳᱴᱟᱢᱩᱴᱤ ᱩᱱᱟᱹᱜ ᱴᱟ ᱵᱟᱝ ᱟᱨᱚ ᱠᱟᱹᱴᱤᱡ ᱫᱟᱜ ᱧᱚᱜ ᱠᱮᱫ ᱜᱮᱭᱟ ᱪᱟᱥᱵᱟᱫ ᱠᱚᱦᱚᱸ ᱩᱱᱟᱹᱜ ᱴᱟ ᱫᱚ ᱢᱟᱜ ᱵᱟᱝ ᱜᱟᱱ ᱠᱟᱱᱟ ᱛᱚᱞᱟ ᱠᱚᱦᱚᱸ ᱡᱟᱦᱟᱜᱮ ᱧᱮᱞ ᱠᱟᱛᱮᱜ ᱡᱟᱦᱟᱸ ᱜᱮ ᱜᱤᱲᱤ ᱦᱩᱭ ᱠᱟᱱᱟ ᱦᱳᱭᱳᱜ ᱟᱥᱮ ᱵᱟᱝ ᱠᱳᱱᱳ ᱴᱷᱤᱠ ᱵᱟᱹᱱᱩᱜ-ᱟ᱾
ᱫᱟᱜ ᱫᱚᱭ ᱫᱟᱜ ᱠᱟᱜ ᱜᱮᱭᱟ ᱟᱫᱚ ᱟᱥᱟ ᱠᱚᱢ ᱜᱮᱭᱟ
ᱦᱮᱸ ᱫᱟᱜ ᱦᱚᱸ ᱮᱱᱛᱮ ᱨᱮᱦᱚᱸ ᱟᱯᱱᱟᱨ ᱫᱚ ᱪᱟᱥᱵᱟᱥ ᱦᱚᱲ ᱠᱟᱱᱟᱢ ᱛᱚ ᱟᱭᱰᱤᱭᱟ. ᱫᱚ ᱩᱱᱥᱮᱫᱟᱭ ᱠᱷᱚᱱ ᱜᱮ ᱱᱟᱣᱟ ᱱᱟᱣᱟ ᱛᱩᱢᱟᱹᱞ ᱦᱚᱲ ᱠᱟᱱᱟ ᱵᱚᱱ᱾ ᱪᱟᱥᱵᱟᱥ ᱵᱮᱜᱚᱨ ᱟᱢ ᱪᱮᱫ ᱫᱚᱢ ᱡᱚᱢᱟ
ᱦᱩᱸᱜ ᱩ
ᱦᱩᱸ ᱛᱟᱦᱞᱮ ᱡᱮᱦᱮᱛᱩ ᱜᱚᱝᱠᱮ ᱪᱟᱥᱵᱟᱥ ᱦᱮᱸ ᱟᱨ ᱵᱚᱨᱥᱟ ᱫᱤᱱ ᱦᱚᱸ ᱯᱟᱲᱟᱣ ᱱᱟ ᱱᱚᱜᱚᱭ ᱟᱥᱟᱲ ᱵᱚᱸᱜᱟ ᱫᱚ ᱵᱚᱨᱥᱟ ᱜᱮ ᱢᱮᱱ ᱜᱟᱱᱚᱜ-ᱟ᱾
ᱦᱳᱭ ᱟᱞᱮ ᱱᱚᱛᱮ ᱦᱚᱸ ᱟᱯᱮ ᱫᱟᱜ ᱵᱟᱲᱟ ᱫᱚ ᱱᱮᱜᱱᱟᱜ ᱦᱚᱞᱟ ᱢᱟᱫᱷᱮᱨ ᱠᱤᱪᱷᱩ ᱫᱟᱜ ᱵᱟᱲᱟ ᱟᱠᱟᱜ-ᱟ ᱦᱮᱸ ᱟᱫᱚ
ᱪᱮᱦᱨᱟ ᱢᱚᱛᱚ ᱢᱟ ᱵᱟᱝᱼᱟ ᱟᱫᱚ ᱚᱱᱟ ᱵᱟᱹᱭᱦᱟᱹᱲ ᱵᱟᱹᱭᱦᱟᱹᱲ ᱜᱮ ᱡᱟᱦᱟᱸᱭ ᱠᱚᱣᱟᱜ ᱦᱮᱱᱟᱜ ᱟᱠᱟᱟᱱ ᱩᱱᱠᱩᱣᱟᱜ ᱫᱚ ᱫᱟᱜ ᱵᱟᱲᱟ ᱠᱟᱱ ᱜᱮ ᱵᱟᱠᱷᱟᱱ ᱫᱚ ᱜᱷᱩᱴᱩ ᱠᱚᱫᱚ ᱵᱟᱝᱱᱟ ᱱᱟᱜ ᱜᱷᱩᱴᱩ ᱠᱚᱫᱚ ᱨᱚᱦᱚᱲ ᱞᱮᱠᱟᱜᱮ ᱦᱮᱱᱟᱜᱼᱟ ᱦᱮᱸ ᱤᱱᱠᱟᱹ ᱞᱚᱦᱚᱫ ᱵᱟᱲᱟᱠᱟᱱᱟ ᱟᱫᱚ ᱪᱟᱥᱵᱟᱥ ᱠᱚᱫᱚ ᱵᱟᱝ ᱜᱟᱱᱚᱜ ᱠᱟᱱᱟ ᱜᱷᱩᱴᱩ ᱠᱚᱫᱚ ᱡᱟᱦᱟᱸ ᱡᱟᱦᱟᱸᱭ ᱵᱟᱹᱭᱦᱟᱹᱲᱤ ᱤᱱᱟᱹ ᱠᱚᱜᱮ ᱫᱟᱜ ᱠᱟᱹᱴᱤᱡ ᱤᱭᱟ. ᱞᱤᱜᱤᱱ ᱠᱟᱱᱟ ᱤᱱᱠᱟᱹ ᱛᱮᱜᱮ ᱟᱨ ᱤᱱᱠᱩ ᱟᱜ ᱫᱚ ᱡᱟᱦᱟᱸᱭ ᱠᱚᱣᱟᱜ ᱦᱮᱱᱟᱜᱼᱟ ᱩᱱᱠᱩᱣᱟᱜ ᱫᱚ ᱜᱟᱱ ᱵᱟᱲᱟᱜ ᱠᱟᱱ ᱜᱮᱭᱟ ᱦᱟᱸᱜ
ᱦᱮᱸ
ᱟᱫᱚ ᱦᱩᱭᱱᱟ ᱦᱚᱞᱟ ᱢᱟᱦᱫᱷᱮᱨ ᱠᱷᱚᱱ ᱱᱚᱛᱮ ᱦᱚᱸ ᱮᱦᱚᱜ ᱵᱟᱲᱟ ᱟᱠᱟᱜ ᱵᱚᱱᱟ ᱨᱚᱦᱚᱭ ᱠᱚᱢᱟ ᱧᱮᱞᱚᱜ ᱠᱟᱱᱟ ᱡᱟᱦᱟᱸ ᱞᱮᱠᱟ ᱟᱨᱚ ᱛᱮᱦᱮᱧ ᱜᱟᱯᱟ ᱵᱷᱤᱱᱟᱹᱜ ᱜᱮ ᱵᱩᱡᱷᱟᱹᱜ ᱠᱟᱱᱟ ᱟᱯᱮ ᱫᱟᱜ ᱵᱟᱹᱭ ᱪᱟᱵᱟᱭᱮᱫᱼᱟ ᱪᱮᱫ ᱞᱮᱠᱟ ᱥᱤᱛᱩᱝ ᱥᱤᱛᱩᱝ ᱦᱚᱸᱭ ᱥᱤᱛᱩᱝ ᱥᱤᱛᱩᱝ ᱮᱼᱟ ᱵᱟᱠᱷᱟᱱ ᱱᱟᱜ ᱱᱚᱛᱮ ᱨᱚᱦᱚᱭ ᱜᱤᱰᱤ ᱦᱚᱪᱚᱭᱮᱫ ᱠᱚᱣᱟᱭ ᱟᱨ ᱱᱟᱛᱮ ᱛᱟᱭᱚᱢ ᱯᱚᱨᱮ ᱫᱟᱜ ᱦᱚᱸ ᱵᱟᱝ ᱠᱟᱱᱟ ᱟᱹᱰᱤ ᱡᱷᱟᱢᱮᱞᱟ
ᱦᱮᱸ ᱦ
ᱟᱯᱮ ᱠᱚ ᱥᱮᱱ ᱫᱚ ᱛᱟᱦᱚᱞᱮ ᱮᱦᱚᱵ ᱠᱮᱭᱟ ᱠᱚ ᱥᱮ ᱟᱣᱨᱤ ᱨᱚᱦᱚᱭ ᱠᱚᱫᱚ ᱪᱟᱥᱵᱟᱥ ᱠᱚᱫᱚ
ᱦᱩᱸ ᱪᱟᱥ ᱵᱟᱥ ᱠᱚᱫᱚ ᱦᱩᱭᱩᱜ ᱜᱮᱭᱟ ᱮᱠᱟᱞ ᱜᱮ ᱮᱸ ᱢᱚᱴᱟ ᱢᱩᱩᱴᱤ ᱵᱚᱪᱷᱚᱨ ᱨᱮ ᱵᱟᱨ ᱫᱷᱟᱣ ᱞᱮ ᱪᱟᱥ ᱜᱮᱭᱟ ᱵᱟᱝ ᱫᱚ ᱵᱟᱝ ᱠᱷᱚᱨᱟ ᱨᱮᱦᱚᱸ ᱟᱨ ᱱᱚᱜᱚᱭ ᱱᱚᱝᱠᱟ ᱫᱟᱜ ᱡᱟᱹᱲᱤ ᱨᱮ ᱵᱟᱨᱫᱷᱟᱣ ᱜᱮ ᱞᱮ ᱪᱟᱥ ᱜᱮᱭᱟ
ᱵᱟᱨ ᱫᱷᱟᱣ
ᱦᱩ
ᱢᱟᱱᱮ ᱵᱟᱨᱢᱟᱥ ᱞᱮᱠᱟᱜᱮ ᱪᱟᱥᱵᱟᱥ
ᱦᱩᱸ ᱮᱠᱫᱚᱢ ᱵᱟᱨᱚ ᱢᱟᱥᱜᱮ
ᱢᱟᱱᱮ ᱱᱤᱛᱚᱜ ᱱᱟ ᱱᱚᱜᱼᱚᱭ ᱟᱥᱟᱲ ᱵᱚᱸᱜᱟ ᱫᱤᱱ ᱱᱤᱛᱚᱜᱟᱜ ᱦᱩᱲᱩ ᱟᱨ ᱱᱟᱜ ᱱᱤᱭᱟᱹ ᱨᱟᱠᱟᱵ ᱠᱟᱛᱮ ᱟᱨᱚ ᱢᱤᱫᱷᱟᱣ ᱥᱤᱛᱩᱝ ᱦᱩᱲᱩ ᱵᱟ
ᱦᱩᱸ ᱦᱩᱸ ᱦᱩᱸ ᱦᱩᱸ
ᱢᱟᱱᱮ ᱟᱯᱮᱥᱮᱱ ᱫᱚ ᱛᱟᱦᱚᱞᱮ ᱱᱚᱝᱠᱟ ᱡᱟᱦᱟᱱᱟᱜ ᱫᱟᱜ ᱤᱭᱟᱹ ᱠᱚᱨᱮᱱᱟᱜ ᱢᱟᱱᱮ ᱵᱮᱵᱚᱥᱛᱟ ᱢᱮᱱᱟᱜ ᱜᱮᱭᱟ ᱥᱮᱞᱚ‌ ᱠᱚ
ᱦᱩᱸ ᱦᱩᱸᱸ ᱵᱮᱵᱚᱥᱛᱟ ᱢᱮᱱᱟᱜᱼᱟ ᱢᱤᱱᱤ ᱠᱚ ᱢᱮᱱᱟᱜᱼᱟ
ᱚ ᱦᱮᱸᱛᱚ ᱚᱱᱟ ᱠᱚ ᱵᱮᱵᱚᱥᱛᱷᱟ ᱛᱟᱦᱮᱸᱱ ᱠᱷᱟᱱ ᱢᱟ ᱦᱮᱸ
ᱟᱞᱮ ᱥᱮᱫ ᱵᱚᱞᱛᱮ ᱫᱚ ᱤᱧ ᱫᱚ ᱚᱭᱮᱥᱴ ᱵᱮᱝᱜᱚᱞᱤᱧ ᱯᱟᱲᱟᱜᱼᱟ ᱚᱭᱮᱥᱴ ᱵᱮᱝᱜᱚᱞ ᱵᱷᱤᱛᱤᱨ ᱨᱮ ᱜᱮ ᱟᱹᱵᱤᱱ ᱫᱚ
ᱟᱹᱞᱤᱧ ᱫᱚ ᱱᱚᱣᱟ ᱡᱷᱟᱲᱠᱷᱚᱸᱰ ᱜᱮ ᱵᱮᱝᱜᱚᱞ ᱡᱟᱯᱟᱜ ᱜᱮ ᱱᱟᱜᱟᱨ ᱵᱮᱝᱜᱚᱞ ᱡᱟᱯᱟᱜ ᱫᱚ
ᱚ
ᱟᱫᱚ ᱦᱮᱭ ᱚᱱᱛᱮ ᱢᱟ ᱧᱮᱞ ᱵᱟᱲᱟ ᱦᱩᱭ ᱠᱟᱱ ᱜᱮᱭᱟ ᱛᱚ ᱵᱮᱝᱜᱚᱞ ᱥᱮᱱ ᱚᱱᱛᱮ ᱢᱟ ᱫᱤᱥᱟᱢᱱᱮ ᱵᱟᱨᱚ ᱢᱟᱥᱤ ᱨᱮ ᱪᱟᱥ ᱱᱚᱝᱠᱟ ᱥᱤᱛᱩᱝ ᱦᱩᱲᱩ ᱦᱚᱸ ᱱᱚᱜᱼᱚ ᱱᱚᱝᱠᱟ ᱟᱥᱟᱲ ᱵᱚᱸᱜᱟ ᱫᱤᱱ ᱦᱚᱸ
ᱦᱮᱸ ᱟᱨ ᱵᱟᱢ ᱪᱟᱥ ᱞᱮᱠᱷᱟᱱ ᱡᱚᱢ ᱦᱚᱸ ᱪᱮᱫ ᱮᱢ ᱡᱚᱢᱟᱟᱱᱟ ᱱᱤᱛᱚᱜ ᱨᱮᱫᱚ ᱦᱮᱸ ᱡᱟᱦᱟᱸ ᱜᱮ ᱢᱮᱱᱟᱜ ᱛᱟᱢᱟ ᱚᱱᱟ ᱛᱮᱜᱮᱱᱟᱜ ᱩᱸᱪᱟᱥ ᱜᱚᱫ ᱠᱮᱫᱟ ᱢᱮᱱᱟᱜ ᱛᱟᱢ ᱠᱷᱟᱱᱮ ᱟᱨ ᱵᱟᱹᱱᱩᱜ ᱛᱟᱢ ᱠᱷᱟᱱᱮᱢ ᱢᱚᱴᱚᱡ ᱢᱚᱴᱚᱡ ᱱᱟᱜᱼᱮᱢ ᱛᱟᱦᱮᱸᱱᱟ
ᱠᱤᱨᱤᱧ ᱠᱟᱛᱮᱱ ᱫᱚ ᱛᱤᱱᱟᱹᱜ ᱮᱢ ᱡᱚᱢᱟ ᱵᱟ
ᱦᱩᱸ
ᱠᱤᱨᱤᱧ ᱠᱟᱛᱮᱢ ᱡᱚᱢ ᱢᱟ ᱫᱤᱱ ᱫᱤᱱ ᱢᱟ ᱢᱩᱥᱠᱤᱞ ᱜᱮᱭᱟ ᱥᱮ
ᱦᱳᱭ
ᱟᱫᱚ ᱱᱤᱡᱮᱨᱟᱜ ᱠᱷᱮᱛ ᱵᱟᱹᱛ ᱦᱤᱱᱟᱜ ᱛᱩᱞᱩᱪ ᱫᱚ ᱪᱮᱫᱟᱜ ᱮᱢ ᱩᱱᱠᱟᱭ ᱪᱟᱥᱵᱟᱥ ᱢᱟ ᱦᱩᱭᱩᱜ ᱜᱮᱭᱟ
ᱦᱸ ᱦᱩᱸ
ᱦᱮᱸ
ᱟᱫᱚ ᱪᱮᱫ ᱮᱢ ᱪᱤᱠᱟᱹᱭᱟ ᱱᱤᱛᱚᱜ ᱥᱮᱫᱟᱭ ᱠᱷᱚᱱ ᱜᱮ ᱱᱟᱜᱼᱟ ᱮᱸ ᱚᱠᱟ ᱞᱮᱠᱟ ᱪᱚ ᱟᱨ ᱠᱟᱹᱴᱤᱡ ᱤᱧ ᱟᱸᱡᱚᱢ ᱧᱚᱜ ᱞᱮᱫᱟ ᱡᱮ ᱥᱟᱹᱨᱤ ᱜᱮ ᱥᱮ ᱱᱟᱥᱮ ᱜᱮ ᱡᱮ ᱥᱮᱫᱟᱭ ᱫᱚ ᱯᱟᱞᱮᱱ ᱚᱠᱟ ᱨᱮᱪᱚ ᱟᱵᱚ ᱫᱚ ᱟᱹᱰᱤ ᱜᱟᱱ ᱠᱤᱥᱟᱹᱬ ᱵᱚᱱ ᱛᱟᱦᱮᱸ ᱠᱟᱱᱟ ᱡᱮᱞᱮᱠᱟ ᱟᱵᱚ ᱫᱚ ᱯᱟᱹᱨᱤᱥ ᱦᱤᱥᱟᱹᱵ ᱛᱮᱠᱚ ᱦᱟ ᱡᱮ ᱮ ᱢᱟᱱᱰᱤ ᱫᱚ ᱠᱤᱥᱟᱹᱲ ᱠᱚ ᱛᱟᱦᱮᱸ ᱠᱟᱱᱟ ᱥᱚᱨᱮᱱ ᱫᱚ ᱥᱤᱯᱟᱹᱦᱤ ᱠᱚ ᱛᱟᱦᱮᱸ ᱠᱟᱱᱟ ᱵᱟᱥᱠ ᱫᱚ ᱵᱮᱯᱟᱨᱤ ᱠᱚ ᱛᱟᱦᱮᱸ ᱠᱟᱱᱟ ᱟᱨ ᱱᱚᱣᱟ ᱫᱚ ᱜᱚᱝᱠᱮ ᱟᱹᱵᱤᱱ ᱪᱮᱫ ᱞᱮᱠᱟ ᱵᱤᱱ ᱢᱚᱱᱮᱭᱮᱫᱟ ᱛᱟᱦᱞᱮ
ᱟᱫᱚᱜ ᱱᱚᱣᱟ ᱢᱟ ᱥᱮᱫᱟᱭ ᱢᱟ ᱱᱚᱣᱟ ᱥᱟᱹᱨᱤ ᱠᱟᱛᱷᱟ ᱠᱟᱱ ᱜᱮ ᱛᱟᱦᱮᱸᱱᱟ ᱟᱫᱚ
ᱥᱮᱫᱟᱭ ᱦᱚᱲ ᱟᱨ ᱱᱮᱛᱚᱜ ᱦᱚᱲ ᱢᱟ ᱟᱹᱰᱤ ᱜᱮᱵᱚᱱ ᱤᱭᱟᱹ ᱠᱟᱱᱟ ᱢᱟᱱᱮ ᱪᱮᱫ ᱥᱮᱫᱟᱭ ᱫᱚ ᱟᱵᱚ ᱞᱮᱠᱟ ᱱᱤᱛᱚᱜ ᱡᱮᱢᱚᱱ ᱱᱤᱛᱚᱜ ᱟᱵᱚ ᱦᱚᱲ ᱫᱚ ᱢᱟᱱᱮ ᱟᱹᱰᱤ ᱜᱮᱵᱚᱱ ᱢᱟᱱᱮ ᱵᱚᱱ ᱪᱮᱫ ᱵᱚᱱ ᱞᱟᱹᱭᱟ ᱢᱟᱱᱮ ᱟᱹᱰᱤ ᱯᱟᱹᱲᱦᱩᱣᱟ. ᱟᱨ ᱥᱮᱫᱟᱭ ᱦᱚᱲᱢᱟ ᱚᱝᱠᱟ ᱵᱟᱠᱚ ᱛᱟᱦᱮᱸ ᱠᱟᱱᱟ ᱟᱹᱲᱤᱥᱤᱭᱟᱹ ᱦᱩᱭᱟ ᱯᱟᱹᱲᱣᱟᱹ ᱩᱱᱫᱤᱱ ᱫᱚ ᱪᱟᱥ ᱵᱟᱥ ᱱᱤᱡᱮᱨᱟᱜ ᱛᱟᱦᱮᱸᱱ ᱛᱩᱞᱩᱡ ᱢᱟᱱᱮ ᱪᱟᱥᱵᱟᱥ ᱜᱮ ᱛᱟᱦᱮᱸᱱᱟᱠᱚ ᱟᱨ ᱱᱤᱛᱚᱜ ᱢᱟ ᱟᱵᱚ ᱠᱤᱥᱟᱹᱲ ᱨᱮᱦᱚᱸᱢ ᱦᱮᱱᱟᱜ ᱛᱟᱢ ᱨᱮᱦᱚᱸ ᱱᱟᱜ ᱢᱟᱱᱮ ᱪᱟᱥᱵᱟᱥ ᱠᱚᱢ ᱟᱹᱲᱤᱥᱚᱜ ᱚᱱᱟ ᱦᱟᱹᱱᱤ ᱱᱟᱹᱭᱮᱢ ᱮᱢ ᱜᱤᱰᱤᱭᱟᱠᱚ ᱠᱟᱱᱟ ᱵᱟᱝ ᱛᱮ
ᱦᱩᱸ ᱦᱩᱸ ᱥᱮᱫᱟᱭ ᱫᱚ ᱢᱟᱹᱱᱢᱤ ᱭᱟᱜ ᱦᱚᱭᱛᱚ ᱵᱩᱫᱽᱫᱷᱤ ᱵᱟᱝ ᱛᱟᱦᱮᱸ ᱠᱟᱱ ᱨᱮᱦᱚᱸ
ᱦᱩᱸ
ᱢᱤᱫᱴᱟᱹᱝ ᱫᱟᱲᱮ ᱫᱷᱚᱱ ᱛᱟᱦᱮᱸ ᱠᱟᱱᱟ ᱛᱚ ᱚᱱᱟ ᱫᱟᱲᱮ ᱫᱷᱚᱱ ᱚᱱ ᱛᱟᱞᱟ ᱛᱮᱜᱮ ᱟᱠᱚ ᱫᱚ ᱟᱠᱚᱣᱟᱜ ᱫᱟᱲᱮ ᱫᱷᱚᱱ ᱛᱟᱞᱟ ᱛᱮᱜᱮ ᱠᱟᱹᱢᱤ ᱠᱮᱭᱟ ᱠᱚ ᱦᱩᱸ ᱟᱨ ᱚᱱᱟ ᱥᱟᱶ ᱥᱟᱶᱛᱮ ᱦᱚᱭᱛᱚ ᱩᱱ ᱚᱠᱛᱚ ᱡᱟᱦᱟᱸᱭ ᱵᱟᱠᱚ ᱠᱟᱹᱢᱤ ᱫᱟᱲᱮ ᱠᱮᱭᱟ ᱵᱩᱫᱽᱫᱷᱤ ᱠᱚ ᱦᱚᱭ ᱛᱚᱠᱚ ᱠᱚ ᱠᱷᱚᱭ ᱢᱟᱱᱮ ᱠᱚ ᱠᱩᱞᱤ ᱡᱚᱝ ᱠᱮᱭᱟ ᱡᱮ ᱪᱮᱫ ᱨᱮ ᱪᱮᱫ ᱪᱤᱠᱟᱹ ᱜᱟᱱᱚᱜᱼᱟ
ᱦᱩᱸ ᱦᱳᱭ ᱦᱩᱸ
ᱟᱨ ᱟᱪᱪᱷᱟ ᱱᱚᱣᱟ ᱢᱤᱫᱴᱟᱹᱝ ᱡᱮᱦᱮᱛᱩ ᱠᱟᱛᱷᱟ ᱨᱟᱠᱟᱵ ᱮᱱᱟ ᱜᱚᱝᱠᱮ ᱛᱟᱦᱞᱮ ᱥᱮᱫᱟᱭ ᱨᱮᱱ ᱥᱟᱱᱛᱟᱲ ᱵᱚᱭᱦᱟ ᱠᱚ ᱟᱨ ᱱᱤᱛ ᱨᱮᱱ ᱥᱟᱱ ᱛᱟᱲ ᱵᱚᱭᱦᱟ ᱠᱚ ᱢᱚᱫᱽᱫᱷᱮᱨᱮ ᱪᱮᱫ ᱞᱮᱠᱟ ᱯᱷᱟᱨᱟᱠ ᱢᱚᱱᱮᱜ ᱠᱟᱱᱟ
ᱪᱮᱫ ᱞᱤᱧ ᱞᱟᱹᱭᱟ ᱱᱤᱛᱚᱜ ᱫᱚ ᱡᱟᱦᱟᱸ ᱞᱮᱠᱟ ᱥᱮᱫᱟᱭ ᱡᱮᱢᱚᱱ ᱠᱚ ᱛᱟᱦᱮᱸᱱ ᱛᱟᱦᱮᱱᱟ ᱥᱮᱫᱟᱭ ᱢᱟ ᱚᱱᱠᱟ ᱟᱹᱲᱤᱥ ᱵᱟᱝᱼᱟ ᱟᱨ ᱱᱤᱛᱚᱜ ᱫᱚ ᱧᱮᱞ ᱵᱤᱱ ᱵᱚᱭᱦᱟ ᱵᱚᱭᱦᱟ ᱨᱮᱦᱚᱸ ᱢᱟᱱᱮ ᱡᱟᱦᱟ ᱡᱟᱣ ᱞᱮᱠᱟ ᱚᱱᱠᱟ ᱥᱮᱫᱟᱭ ᱞᱮᱠᱟ ᱢᱟ ᱚᱱᱠᱟ ᱵᱟᱹᱱᱩᱜ ᱠᱚᱣᱟ ᱥᱮ ᱡᱮ ᱢᱤᱫ ᱛᱮ ᱛᱟᱦᱮᱱ ᱡᱟᱦᱟᱱᱟᱜ
ᱵᱟᱝᱛᱮ
ᱦᱮᱸ ᱮᱠᱫᱚᱢ ᱮᱠᱷᱟᱱ ᱟᱹᱰᱤ ᱢᱟᱨᱟᱝ ᱟᱹᱰᱤ ᱢᱟᱨᱟᱝ ᱠᱟᱛᱷᱟ ᱵᱤᱱ ᱞᱟᱹᱭ ᱨᱟᱠᱟᱵ ᱠᱮᱫᱟ ᱡᱟᱦᱟᱸ ᱫᱚ ᱟᱹᱲᱤᱥ ᱥᱟᱯᱟᱲᱤᱥ ᱨᱮᱭᱟᱜ ᱦᱮᱸ ᱮᱠᱫᱚᱢ ᱟᱹᱰᱤ ᱡᱚᱛᱷᱟᱛ ᱱᱚᱣᱟ ᱠᱟᱛᱷᱟ ᱠᱟᱱ ᱜᱮᱭᱟ᱾ ᱦᱮᱸ ᱮᱠᱫᱚᱢ ᱱᱚᱣᱟ ᱢᱤᱫᱴᱮᱱ ᱟᱹᱰᱤ ᱢᱩᱞ ᱯᱚᱭᱮᱱᱴ ᱠᱟᱱᱟ ᱱᱚᱣᱟ ᱵᱮᱜᱚᱨ ᱟᱵᱚ ᱫᱚ ᱮᱢᱱᱤ ᱨᱮᱦᱚᱸ ᱤᱧ ᱫᱚ ᱢᱚᱱᱮ ᱜᱮᱭᱟ ᱡᱮ ᱥᱟᱱᱛᱟᱲ ᱫᱚ ᱟᱹᱰᱤ ᱱᱤᱨᱞᱟᱹ ᱟᱨ ᱟᱹᱰᱤ ᱱᱟᱯᱟᱭ ᱟᱹᱰᱤ ᱥᱚᱞᱦᱮ ᱦᱚᱲ ᱠᱟᱱᱟ ᱠᱚ ᱦᱩᱸ ᱟᱹᱰᱤ ᱞᱚᱜᱚᱱ ᱛᱮ ᱠᱟᱛᱷᱟ ᱠᱚ ᱵᱩᱡᱷᱟᱹᱣᱟ ᱦᱩᱸ
ᱛᱚ ᱱᱚᱣᱟ ᱠᱚ ᱥᱟᱱᱛᱟᱲ ᱦᱚᱲ ᱠᱚᱴᱷᱮᱱ ᱜᱮ ᱢᱮᱱᱟᱜᱼᱟ ᱚᱱᱱᱟᱱᱚ ᱚᱱᱱᱟᱱᱚ ᱡᱟᱹᱛᱤ ᱠᱚ ᱞᱮᱠᱟ ᱛᱮᱫᱚ ᱚᱱᱱᱟᱱᱚ ᱡᱟᱹᱛᱤ ᱠᱚᱴᱷᱮᱱ ᱫᱚ ᱩᱱᱟᱹᱜ ᱫᱚ
ᱮᱵᱚᱝ ᱟᱨ ᱱᱚᱜᱼᱚᱭ ᱡᱮ ᱟᱨᱚ ᱢᱤᱫᱴᱮᱱ ᱧᱮᱞ ᱵᱤᱱ ᱡᱮ ᱮᱸ ᱥᱟᱱᱛᱟᱲ ᱥᱟᱱᱛᱟᱲ ᱟᱜ ᱱᱤᱛᱚᱜ ᱥᱮᱫᱟᱭ ᱨᱮᱱ ᱥᱟᱱᱛᱟᱲ ᱠᱚ ᱪᱮᱫ ᱞᱮᱠᱟ ᱟᱵᱚᱱᱟᱜ ᱟᱹᱱ ᱟᱹᱨᱤ ᱠᱚᱠᱚ ᱫᱚᱦᱚ ᱞᱮᱫᱟ ᱦᱮᱸ ᱟᱨ ᱱᱤᱛ ᱚᱠᱛᱚ ᱨᱮ ᱥᱟᱱᱟᱢᱟᱜ ᱟᱹᱱ ᱟᱹᱨᱤ ᱠᱚ ᱱᱟᱜ ᱚᱠᱟ ᱨᱮᱪᱚ ᱞᱟᱯᱟ ᱞᱩᱸᱰᱟᱹᱜ ᱠᱟᱱ ᱞᱮᱠᱟᱧ ᱢᱚᱱᱮᱭᱮᱫᱟ ᱱᱮᱛᱟᱨ ᱫᱚ ᱢᱤᱫ ᱫᱤᱱ ᱛᱮᱦᱚᱸ ᱵᱟᱯᱞᱟ ᱦᱩᱭ ᱜᱚᱫᱚᱜ ᱠᱟᱱ ᱞᱮᱠᱟ ᱚᱠᱟ ᱠᱚᱨᱮᱫᱚᱝ ᱤᱧ ᱩᱭᱦᱟᱹᱨ ᱧᱟᱢ ᱮᱫᱟ᱾
ᱮᱠᱫᱚᱢ ᱦᱚᱸᱭ ᱜᱮ ᱪᱮᱫᱟᱜ ᱵᱟᱝ᱾
ᱦᱮᱸ ᱦᱳᱭ ᱮᱠᱟᱞ ᱜᱮ ᱪᱮᱫᱟᱜ ᱥᱮ ᱢᱤᱫ ᱵᱟᱨ ᱡᱟᱭᱜᱟ ᱨᱮ ᱤᱧ ᱦᱚᱸᱧ ᱱᱤᱡᱮᱛᱮ ᱪᱟᱞᱟᱣ ᱦᱩᱭ ᱮᱱᱟ ᱢᱮᱸᱫ ᱛᱮ ᱧᱮᱞ ᱦᱩᱭᱱᱟ ᱵᱟᱨ ᱫᱤᱱ ᱛᱮᱜᱮ ᱦᱟᱱᱮ ᱫᱚ ᱵᱟᱯᱞᱟ ᱠᱩᱲᱟᱣᱱᱟ
ᱦᱮᱸᱻ
ᱢᱟᱡᱮ
ᱟᱫᱚ ᱱᱤᱛᱚᱜ ᱫᱚ ᱱᱟᱜ ᱪᱮᱫ ᱞᱤᱧ ᱞᱟᱹᱭᱼᱟ ᱱᱤᱛᱚᱜ ᱢᱟ ᱢᱚᱱ ᱠᱩᱥᱤ ᱡᱟᱦᱟᱸᱭ ᱡᱟᱦᱟᱸ ᱞᱮᱠᱟᱱᱟᱜ ᱱᱤᱛᱚᱜ ᱢᱟ ᱚᱱᱠᱟ ᱡᱮ ᱥᱮᱫᱟᱭ ᱞᱮᱠᱟ ᱡᱟᱦᱟᱱᱟᱜ ᱡᱮ ᱱᱤᱭᱚᱢ ᱠᱚ ᱡᱟᱦᱟᱱᱟᱜ ᱢᱟᱱᱮ ᱡᱟᱦᱟᱸ ᱞᱮᱠᱟ ᱱᱤᱭᱚᱢ ᱠᱚ ᱛᱟᱦᱮᱸ ᱠᱟᱱᱟ ᱚᱱᱠᱟ ᱵᱟᱵᱚᱱ ᱵᱮᱵᱚᱦᱟᱨ ᱮᱫᱟ ᱥᱮ᱾
ᱮᱠᱫᱚᱢ ᱮᱠᱫᱚᱢ᱾
ᱱᱤᱛᱚᱜ ᱫᱚ ᱞᱟᱹᱭ ᱞᱮᱠᱷᱟᱱ ᱫᱚ ᱡᱟᱦᱟᱸᱭ ᱡᱟᱦᱟᱸ ᱞᱮᱠᱟ ᱫᱟᱲᱮᱭᱟᱜ ᱠᱟᱱ ᱠᱷᱟᱱ ᱫᱚᱭ ᱥᱚᱸᱜᱮ ᱦᱚᱸᱭ ᱠᱚᱨᱟᱣ ᱛᱟᱨᱟ ᱠᱟᱜ ᱢᱟᱱᱮ ᱡᱟᱦᱟᱱᱟᱜ ᱜᱮ
ᱦᱮᱸ ᱴᱷᱤᱠ ᱥᱮᱫᱟᱭᱟ ᱱᱤᱛᱚᱜ ᱥᱮᱫᱟᱭ ᱡᱟᱦᱟᱸ ᱞᱮᱠᱟ ᱛᱟᱦᱮᱸ ᱠᱟᱱᱟ ᱱᱤᱛᱚᱜ ᱢᱟ ᱚᱱᱠᱟ ᱵᱟᱹᱱᱩᱜᱼᱟ ᱥᱮ ᱟᱹᱰᱤ ᱛᱮᱫ ᱜᱮ ᱢᱟᱱᱮ
ᱯᱷᱟᱨᱠ ᱱᱤᱛᱚᱜ ᱫᱚ ᱟᱹᱰᱤ ᱛᱮᱫ ᱜᱮ ᱤᱭᱟᱹ ᱵᱷᱮᱜᱟᱨ ᱮᱱᱟ᱾
ᱦᱩᱸ ᱮᱠᱫᱚᱢ ᱫᱤᱱ ᱪᱟᱞᱟᱣ ᱵᱟᱝ ᱨᱮᱦᱚᱸ ᱢᱤᱫᱴᱮᱱ ᱟᱸ ᱟᱹᱨᱩ ᱯᱷᱮᱨᱟᱜ ᱠᱟᱱᱟ
ᱟᱹᱨᱩ ᱯᱷᱮᱨᱟᱜ ᱠᱟᱱᱟ ᱮᱠᱫᱚᱢ ᱦᱚᱸᱜ ᱴᱷᱤᱠ ᱠᱟᱛᱷᱟ ᱵᱮᱱ ᱞᱟᱹᱭ ᱟᱠᱫᱟᱜᱼᱟ᱾
ᱢᱟᱹᱱᱢᱤᱭᱟᱜ ᱢᱚᱱᱮ ᱠᱚᱸ ᱩᱭᱦᱟᱹᱨ ᱵᱷᱟᱵᱱᱟ ᱠᱚᱦᱚᱸ ᱚᱠᱟᱨᱮ ᱪᱚ ᱮᱴᱟᱜᱚᱜ ᱠᱟᱱ ᱞᱮᱠᱟ ᱢᱚᱱᱮᱜ ᱠᱟᱱᱟ᱾
ᱦᱩᱸ ᱦᱩᱸ
ᱪᱮᱫᱟᱜ ᱥᱮᱫᱟᱭ ᱥᱮᱫᱟᱭ ᱡᱟᱦᱟᱸ ᱞᱮᱠᱟ ᱟᱱ ᱟᱹᱨᱤ ᱠᱚ ᱛᱟᱦᱮᱸ ᱠᱟᱱ ᱛᱟᱵᱚᱱᱟ ᱚᱱᱟ ᱠᱚ ᱟᱸ ᱟᱵᱚ ᱟᱵᱚ ᱛᱮᱜᱮ ᱱᱟᱜ ᱚᱠᱟ ᱨᱮᱪᱚ ᱵᱚᱱ ᱦᱤᱲᱤᱡ ᱜᱤᱰᱤ ᱠᱟᱜ ᱠᱟᱱᱟ ᱟᱹᱲᱤᱥᱟᱜ ᱠᱟᱱᱟ ᱵᱚᱱ ᱩᱱᱟᱹᱜ ᱩᱱᱟᱹᱜ ᱪᱮᱦᱨᱟ ᱟᱱ ᱟᱹᱨᱤ ᱠᱚᱠᱚ ᱫᱚᱦᱚ ᱦᱚᱴᱚ ᱟᱠᱟᱫ ᱛᱟᱵᱚᱱᱟ ᱟᱵᱚᱨᱮᱱ ᱦᱟᱯᱲᱟᱢ ᱠᱚ ᱵᱚᱸᱜᱟ ᱵᱩᱨᱩ ᱦᱚᱸᱠᱚ ᱩᱫᱩᱜ ᱦᱚᱴᱚ ᱟᱠᱟᱫ ᱛᱟᱵᱚᱱᱟ᱾ ᱟ ᱢᱟᱱᱮ ᱵᱟᱦᱟ ᱨᱮᱦᱚᱸ ᱵᱟᱵᱚᱱ ᱵᱟᱦᱟᱜ ᱠᱟᱱ ᱢᱟᱜ ᱢᱚᱬᱮ ᱨᱮᱦᱚᱸ ᱵᱟᱵᱚᱱ ᱢᱟᱜ ᱢᱚᱬᱮᱜ ᱠᱟᱱ ᱟᱱ ᱦᱮᱸ ᱟᱨ ᱜᱤᱫᱽᱨᱟᱹ ᱦᱚᱸ ᱦᱟᱱᱮ ᱢᱤᱫ ᱫᱤᱱ ᱛᱮᱜᱮᱢ ᱪᱷᱟᱹᱴᱭᱟᱹᱨ ᱮ ᱠᱟᱱ ᱢᱟᱜᱢᱚᱬᱮ ᱤᱭᱟᱹᱭ ᱠᱟᱱ ᱤᱭᱟᱹ ᱪᱷᱟᱹᱴᱭᱟᱹᱨ ᱛᱟᱯᱚᱨᱮ ᱛᱚ ᱚᱱᱟ ᱠᱚ ᱦᱚᱸᱜᱼᱚ ᱱᱚᱣᱟ ᱠᱚ ᱚᱵᱚᱥᱳᱭ ᱟᱵᱚ ᱟᱵᱚ ᱛᱮᱜᱮ ᱧᱮᱞ ᱥᱟᱢᱴᱟᱣ ᱦᱩᱭᱩᱜ ᱛᱟᱵᱚᱱᱟ ᱚ ᱦᱚᱲ ᱫᱚ ᱱᱟᱜ ᱵᱟ ᱚᱠᱚᱭ ᱦᱚᱸ ᱱᱚᱣᱟ ᱵᱟᱵᱚᱫ ᱫᱚ ᱚᱠᱚᱭ ᱦᱚᱸ ᱵᱟᱭ ᱞᱟᱹᱭᱟᱵᱚᱱᱟ
ᱦᱮᱸ
ᱦᱩᱸ
ᱟᱫᱚ ᱱᱤᱛᱚᱜ ᱫᱚ ᱟ ᱱᱤᱛᱚᱜ ᱢᱟ ᱡᱟ ᱥᱮᱫᱟᱭ ᱞᱮᱠᱷᱟᱱ ᱱᱤᱛᱚᱜ ᱢᱟ ᱪᱮᱫ ᱞᱤᱧ ᱞᱟᱹᱭᱟ ᱱᱤᱛᱚᱜ ᱢᱟ ᱟᱲᱤᱥᱟᱜ ᱠᱟᱱᱟ ᱠᱚ ᱥᱮᱱ ᱱᱤᱛᱚᱜ ᱢᱟ ᱴᱟᱢᱟᱠ ᱛᱩᱢᱫᱟᱜ ᱚᱱᱟ ᱠᱚ ᱦᱤᱲᱤᱧ ᱪᱟᱵᱟ ᱠᱮᱫ ᱫᱚᱵᱚᱱᱜ ᱟᱨ ᱪᱤᱠᱟᱹ ᱠᱚ ᱮᱱᱮᱡᱟ
ᱦᱳᱭ ᱦᱳᱭ ᱦᱳᱭ ᱮᱠᱟᱞ ᱮᱠᱟᱞ ᱥᱟᱹᱨᱤ ᱠᱮᱫᱟ ᱢᱤᱫᱤᱛᱜᱟᱱ ᱚᱠᱛᱚ ᱨᱮ ᱴᱟᱢᱟᱠ ᱴᱩᱢᱫᱟᱜ ᱴᱟᱢᱟᱠ ᱛᱩᱢᱫᱟᱜ ᱮ ᱢᱤᱫᱴᱮᱱ ᱡᱮ ᱜᱤᱫᱽᱨᱟᱹᱢ ᱞᱟᱹᱭᱟᱭᱭᱟ ᱡᱮ ᱠᱟᱹᱴᱤᱡ ᱨᱩᱭ ᱛᱟᱵᱚᱱ ᱢᱮ ᱪᱚᱞᱚ ᱮᱠᱟᱞ ᱜᱮ ᱵᱟᱝ ᱦᱟᱱᱮ ᱰᱤᱡᱮ ᱪᱷᱟᱯᱚᱞ ᱦᱟᱱᱮ ᱵᱚᱠᱥ ᱯᱟᱸᱡᱟ ᱵᱟᱲᱟᱭᱟᱭ᱾ ᱚᱱᱟ ᱫᱚ ᱵᱟᱯᱞᱟ ᱨᱮᱢ ᱦᱩᱭᱮᱱ ᱟᱨᱚ ᱮᱴᱟᱜ ᱮᱴᱟᱜ ᱟᱨᱦᱚ ᱨᱮᱱᱟᱜ ᱢᱮᱱᱟᱜ ᱠᱟᱱ ᱜᱮᱭᱟ᱾ ᱤᱧ ᱢᱟ ᱢᱚᱬᱮ ᱢᱟᱦᱟ ᱨᱮᱦᱚᱸ ᱵᱚᱠᱥ ᱠᱚ ᱟᱹᱜᱩᱭᱮᱫᱟ ᱤᱧ ᱢᱟ ᱟᱹᱰᱤ ᱪᱤᱱᱛᱟᱹ ᱨᱤᱧ ᱯᱟᱲᱟᱣ ᱮᱱᱟ
ᱮᱠᱫᱚᱢ ᱦᱚ
ᱡᱟᱦᱟᱸ ᱧᱮᱞ ᱧᱟᱢᱚᱜ ᱠᱟᱱᱟ ᱱᱤᱛ ᱚᱠᱛᱚ ᱟᱵᱚ ᱥᱟᱱᱛᱟᱲ ᱥᱟᱶᱛᱟ